ᱦᱟᱞᱳ
ᱦᱟᱞᱳ ᱦᱳᱭ ᱱᱤᱛᱚᱜ ᱟᱸᱡᱚᱢᱚᱜ ᱠᱟᱱᱟ ᱨᱚᱲ ᱠᱤ
ᱦᱚᱸᱻᱦᱚᱸᱻ ᱟᱸᱡᱚᱢᱚᱜ ᱠᱟᱱᱟ
ᱦᱳᱭ ᱪᱮᱫ ᱞᱮᱠᱟ ᱵᱮᱥ ᱵᱟᱲᱟᱜ ᱜᱮ
ᱦᱚᱸᱻ ᱵᱮᱥ ᱵᱟᱲᱟ ᱜᱮ
ᱦᱳᱭ ᱦᱳᱭ
ᱱᱮᱴᱳᱣᱟᱨᱠ ᱯᱚᱨᱚᱵᱞᱮᱢ ᱢᱮᱱᱟᱜᱼᱟ᱾ ᱛᱚᱵᱮ ᱠᱷᱟᱱ ᱱᱚᱛᱮ ᱫᱚ ᱵᱟᱝ ᱜᱮ ᱟᱯᱮ ᱥᱮᱫ
ᱟᱞᱮᱥᱮᱫ ᱛᱚ ᱱᱮᱴᱣᱟᱨ ᱯᱚᱨᱚᱵᱞᱟᱢ ᱵᱟᱹᱱᱩᱜᱼᱟ ᱱᱚᱰᱮ ᱜᱮ ᱢᱮᱱᱟᱜᱼᱟ ᱯᱷᱟᱭᱤᱵ ᱮᱭᱟᱨᱴᱮᱞ ᱢᱟᱱᱮ ᱯᱷᱩᱞ ᱱᱮᱴ ᱴᱟᱣᱟᱨ ᱢᱮᱱᱟᱜᱼᱟ ᱱᱚᱸᱰᱮ ᱜᱤ ᱫᱩᱣᱟᱹᱨ ᱨᱮᱜᱮ ᱢᱮᱱᱟᱜᱼᱟ ᱨᱤᱜᱤ ᱢᱮᱱᱟᱜᱼᱟ ᱱᱟᱦᱟᱜ ᱟᱫᱚ ᱯᱟᱥᱮᱡ ᱮᱯᱞᱤᱠᱮᱥᱚᱱ ᱤᱥᱩ ᱜᱮ ᱦᱩᱭ ᱫᱟᱲᱮᱭᱟᱜᱼᱟ ᱚ ᱮᱯᱞᱤᱠᱮᱥᱚᱱ ᱥᱟᱨᱵᱷᱟᱨ ᱰᱟᱣᱩᱱ ᱡᱟᱹᱱᱤᱡ ᱚᱱᱟ ᱤᱭᱟᱹᱛᱮ
ᱦᱮᱸ ᱦᱮᱸ ᱡᱚᱭᱮᱱᱤᱝ ᱞᱟᱹᱜᱤᱫ ᱛᱮ ᱦᱚᱸ ᱴᱟᱭᱤᱢ ᱞᱟᱜᱟᱜ ᱠᱟᱱᱟ ᱥᱮ ᱢᱟᱱᱮ ᱨᱤᱥᱤᱵ ᱠᱟᱛᱮ ᱛᱮ ᱢᱤᱫ ᱦᱚᱲ ᱪᱮᱫ ᱠᱟᱛᱷᱟ
ᱟᱞᱮ ᱫᱚ ᱱᱚᱣᱟ ᱨᱮᱫᱚ ᱴᱮᱠᱱᱤᱠᱮᱞ ᱤᱥᱩ ᱜᱮ ᱦᱩᱭ ᱫᱟᱲᱮᱭᱟᱜᱼᱟ ᱪᱮᱫᱟᱜ ᱡᱮ ᱱᱮᱴᱳᱣᱟᱨᱠ ᱫᱚ ᱱᱟᱦᱟᱜ ᱯᱷᱩᱞ ᱜᱮᱭᱟ ᱦᱳᱭ ᱟᱫᱚ ᱱᱟᱦᱟᱜ ᱱᱚᱣᱟ ᱫᱚ ᱦᱮᱸ ᱱᱤᱛᱳᱜ ᱛᱚ ᱠᱞᱤᱭᱟᱨ ᱜᱮᱭᱟ
ᱦᱚᱸ ᱠᱞᱤᱭᱟᱨ ᱜᱮᱭᱟ
ᱦᱳᱭ ᱟᱪᱪᱷᱟ ᱴᱷᱤᱠ ᱦᱮᱸ ᱛᱟᱦᱚᱞᱮ ᱪᱮᱫ ᱴᱚᱯᱤᱠ ᱱᱤᱭ ᱱᱟᱜ ᱨᱚᱯᱚᱲ ᱦᱩᱭᱩᱜᱼᱟ ᱚᱱᱠᱟ ᱠᱩᱪᱷ ᱢᱚᱱᱮᱨᱮ ᱵᱷᱟᱹᱵᱤᱜ ᱠᱟᱱᱟ
ᱦᱮᱸ ᱠᱟᱹᱯᱤ ᱵᱩᱨᱩ ᱵᱤᱱ ᱦᱮᱡ ᱟᱠᱟᱱᱟ
ᱟᱨ ᱞᱩᱜᱩᱼᱵᱩᱨᱩ ᱱᱟᱦᱟᱜ ᱟᱨ ᱞᱩᱜᱩᱵᱩᱨᱩ ᱫᱚ ᱱᱟᱦᱟᱜ ᱟᱹᱣᱨᱤ ᱞᱤᱧ ᱥᱮᱱᱚᱜᱼᱟ ᱱᱮᱥᱦᱟᱜ ᱪᱟᱞᱟᱜ ᱨᱮᱭᱟᱜ ᱢᱟᱱᱮ ᱱᱮᱥ ᱜᱩᱨᱮ ᱦᱤᱡᱩᱜ ᱠᱟᱨᱛᱤᱠ ᱠᱩᱱᱟᱹᱢᱤ ᱨᱮ ᱦᱟᱸᱜ ᱥᱮᱱᱚᱜ ᱦᱩᱭᱩᱜᱼᱟ ᱦᱩᱭ ᱟᱠᱟᱱᱟ ᱛᱚ ᱞᱩᱜᱩᱵᱩᱨᱩ ᱱᱟᱦᱟᱜ ᱟᱹᱰᱤ ᱢᱚᱡᱽ ᱴᱚᱯᱤᱠ ᱠᱟᱱᱟ ᱛᱟᱦᱚᱞᱮ ᱞᱩᱜᱩ ᱵᱩᱨᱩ ᱫᱚ ᱱᱟᱦᱟᱜ ᱵᱮᱱ ᱥᱮᱱ ᱵᱟᱲᱟ ᱟᱠᱟᱱᱟ ᱥᱮ ᱵᱟᱝ
ᱦᱚᱸ ᱥᱮᱱ ᱵᱟᱲᱟ ᱦᱩᱭ ᱟᱠᱟᱱᱟ ᱢᱟᱱᱮ ᱱᱚᱣᱟ ᱞᱩᱜᱩᱵᱩᱨᱩ ᱢᱚᱛᱞᱚᱵ ᱠᱟᱹᱯᱤ ᱵᱩᱨᱩ ᱡᱟᱦᱟᱸ ᱵᱤᱱ ᱞᱟᱹᱭᱮᱫᱼᱟ ᱚᱱᱟ ᱟᱨ ᱱᱚᱣᱟ ᱫᱚ ᱥᱮᱢ ᱜᱮᱭᱟ ᱠᱤᱱ ᱛᱚ ᱚᱱᱮ ᱡᱟᱦᱟᱸ ᱨᱟᱭᱨᱚᱝᱯᱩᱨ ᱨᱮ ᱢᱮᱱᱟᱜᱼᱟ
ᱚ ᱚᱱᱟᱴᱟᱜ ᱫᱚ ᱵᱟᱹᱞᱤᱧ ᱵᱟᱲᱟᱭᱟ ᱟᱹᱞᱤᱧ ᱫᱚ ᱚᱠᱟ ᱴᱷᱮᱡ ᱢᱮᱱᱟᱜᱼᱟ ᱢᱮᱱᱠᱷᱟᱱ ᱟᱹᱞᱤᱧ ᱫᱚᱞᱤᱧ ᱵᱟᱰᱟᱭᱟ ᱞᱩᱜᱩᱵᱩᱨᱩ ᱱᱟᱦᱟᱜ ᱟᱵᱚᱣᱟᱜ ᱦᱚᱲᱟᱜ ᱢᱟᱱᱮ ᱫᱷᱚᱨᱚᱢ ᱜᱟᱲ ᱠᱟᱱᱟ ᱵᱳᱠᱟᱨᱳ ᱨᱮ ᱢᱮᱱᱟᱜᱼᱟ
ᱟᱪᱪᱷᱟ ᱵᱟᱝ ᱵᱟᱝ ᱵᱟᱝᱜᱮ ᱚᱱᱟ ᱤᱫᱤᱛᱮᱫ ᱵᱟᱝ ᱢᱟᱱᱮ ᱡᱟᱦᱟᱸᱨᱮ ᱚᱞ ᱜᱩᱨᱩ ᱯᱚᱱᱰᱤᱛ ᱨᱚᱜᱷᱩᱱᱟᱛᱷ ᱢᱩᱨᱢᱩ ᱛᱟᱹᱤᱠᱤᱱ ᱚᱞ ᱫᱟᱲᱮ ᱠᱤᱱ ᱧᱟᱢ ᱞᱮᱜᱼᱟ ᱠᱟᱹᱯᱤ ᱵᱩᱨᱩ ᱚᱱᱟ ᱫᱚ ᱚᱲᱤᱥᱟ ᱨᱮᱜᱮ ᱢᱮᱱᱟᱜᱼᱟ
ᱟᱪᱪᱷᱟ ᱟᱪᱪᱷᱟ ᱠᱟᱹᱯᱤ ᱵᱩᱨᱩ ᱦᱳᱭ ᱦᱳᱭ ᱚᱱᱟ ᱫᱚ ᱱᱟᱦᱟᱜ ᱵᱟᱹᱞᱤᱧ ᱟᱸᱡᱚᱢ ᱟᱸᱡᱚᱢ ᱠᱟᱜ ᱜᱮᱭᱟᱞᱤᱧ ᱟᱫᱚ ᱦᱟᱸᱜ ᱚᱱᱠᱟ ᱩᱱᱟᱹᱜ ᱥᱮᱱ ᱫᱚ ᱵᱟᱝ ᱦᱩᱭ ᱵᱟᱲᱟᱣ ᱠᱟᱱᱟ ᱚᱱᱛᱮ ᱫᱚ ᱱᱟᱦᱟᱜ
ᱟᱪᱪᱷᱟ ᱟᱪᱪᱷᱟ ᱛᱚᱵᱮ ᱢᱟᱲᱟᱝ ᱞᱩᱜᱩ ᱵᱩᱨᱩ ᱫᱤ ᱛᱮ ᱠᱟᱛᱷᱟ ᱦ ᱞᱟᱹᱭᱵᱮᱱ ᱢᱟ
ᱦᱳᱭ ᱦᱳᱭ ᱟᱨ ᱡᱟᱦᱟᱸ ᱞᱩᱜᱩᱼᱵᱩᱨᱩ ᱮᱱᱛᱮᱫ ᱠᱟᱛᱷᱟ ᱞᱟᱝ ᱢᱮᱱ ᱠᱮᱫ ᱞᱩᱜᱩᱼᱵᱩᱨᱩ ᱫᱚ ᱟᱵᱚ ᱦᱚᱲᱟᱜ ᱦᱚᱯᱚᱱᱟᱜ ᱚᱱᱟ ᱫᱷᱚᱨᱚᱢᱜᱟᱲ ᱠᱟᱱᱟ
ᱦᱳᱭ
ᱦᱳᱭᱥᱮ ᱟᱫᱚ ᱱᱟᱦᱟᱜ ᱚᱱᱟ ᱚᱱᱟᱨᱮ ᱯᱚᱨᱛᱮᱠ ᱵᱚᱪᱷᱚᱨ ᱟᱵᱚ ᱵᱚᱱ ᱥᱮᱱᱚᱜ ᱛᱟᱦᱮᱱᱟ ᱯᱩᱨᱟᱹ ᱫᱤᱥᱚᱢ ᱫᱩᱱᱭᱟᱹ ᱨᱮᱱ ᱛᱤᱱᱟᱹᱜ ᱦᱚᱲ ᱵᱚᱱ ᱢᱮᱱᱟᱜ ᱵᱚᱱᱟ ᱟᱨ ᱩᱱᱥᱚᱢᱟᱹᱭ ᱠᱟᱨᱛᱤᱠ ᱠᱩᱱᱟᱹᱢᱤ ᱨᱮ ᱡᱚᱠᱷᱚᱱ ᱚᱸᱰᱮ ᱦᱩᱭᱩᱜ ᱛᱟᱦᱮᱱᱟ ᱟᱫᱚ ᱡᱚᱛᱚ ᱵᱚᱱ ᱥᱟᱢᱴᱟᱣ ᱥᱟᱢᱴᱤ ᱵᱚᱱ ᱪᱟᱞᱟᱜ ᱛᱟᱦᱮᱱᱟ ᱛᱟᱦᱚᱞᱮ ᱟᱵᱮᱱ ᱚᱱᱟ ᱞᱩᱜᱩ ᱵᱩᱨᱩ ᱨᱮᱭᱟᱜ ᱡᱟᱦᱟᱸ ᱠᱚ ᱢᱮᱱᱟ ᱵᱩᱨᱩ ᱚᱱᱟ ᱟᱹᱰᱤ ᱡᱷᱟᱹᱞ ᱱᱟᱦᱟᱜ ᱛᱟᱲᱟᱢ ᱠᱟᱛᱮᱫ ᱫᱮᱡᱚᱜ ᱦᱩᱭᱩᱜᱼᱟ ᱦᱳᱭ ᱥᱮ ᱟᱫᱚ ᱮᱴᱟᱜ ᱟᱨ ᱠᱮ ᱵᱟᱫ ᱱᱟᱦᱱᱟᱜ ᱥᱤᱛᱟᱹ ᱱᱟᱞᱟᱨᱮ ᱚᱸᱰᱮ ᱯᱟᱭᱨᱟ ᱠᱟᱛᱮᱫ ᱱᱟᱦᱟᱜ ᱯᱚᱨᱮ ᱵᱚᱱ ᱥᱩᱫᱽᱛᱩᱜ ᱛᱟᱦᱮᱱᱟ ᱟᱨ ᱚᱸᱰᱮ ᱤᱱᱟᱹ ᱛᱟᱭᱱᱚᱢ ᱚᱱᱛᱮ ᱚᱠᱟ ᱠᱚᱨᱮ ᱢᱮᱱᱟᱜᱼᱟ ᱚᱱᱛᱮ ᱩᱱᱟᱹᱜ ᱫᱚ ᱵᱟᱹᱞᱤᱧ ᱪᱟᱞᱟᱣ ᱟᱠᱟᱱ ᱛᱮ ᱩᱱᱟᱹᱜ ᱵᱟᱹᱱᱩᱜᱼᱟ ᱵᱟᱰᱟᱭ ᱨᱮ ᱟᱵᱮᱱ ᱚᱱᱠᱟ ᱞᱟᱹᱭ ᱵᱮᱱ ᱡᱩᱫᱤ ᱟᱵᱮᱱ ᱵᱮᱱ ᱵᱟᱲᱟᱭ ᱠᱷᱟᱡ ᱦᱟᱸᱜ
ᱤᱧ ᱞᱩᱜᱩ ᱵᱩᱨᱩ ᱫᱚ ᱵᱟᱹᱧ ᱪᱟᱞᱟᱣ ᱵᱟᱲᱟ ᱟᱠᱟᱱᱟ ᱠᱷᱟᱹᱞᱤ ᱟᱸᱡᱚᱢ ᱟᱠᱟᱫ ᱠᱚᱣᱟᱹᱧ ᱚᱲᱟᱜ ᱦᱚᱲ ᱠᱚ ᱪᱟᱞᱟᱣ ᱵᱟᱲᱟ ᱟᱠᱟᱱᱟ ᱤᱧ ᱫᱚ ᱵᱟᱹᱧ ᱪᱟᱞᱟᱣ ᱟᱠᱟᱱᱟ᱾ ᱠᱟᱹᱯᱤ ᱵᱩᱨᱩ ᱫᱚᱧ ᱪᱟᱞᱟᱣ ᱟᱠᱟᱱ ᱜᱮᱭᱟ᱾
ᱟᱪᱪᱷᱟ ᱟᱪᱪᱷᱟ᱾ ᱠᱟᱯᱤ ᱵᱩᱨᱩ ᱠᱟᱹᱯᱤ ᱵᱩᱨᱩ ᱨᱮᱫᱚ ᱛᱤᱱᱟᱹᱜ ᱚᱱᱟ ᱫᱚ ᱛᱤᱱᱟᱹᱜ ᱞᱟᱹᱴᱩ ᱮᱨᱤᱭᱟ ᱛᱮ ᱢᱮᱱᱟᱜᱼᱟ ᱦᱟᱸᱜ ᱥᱮ ᱩᱥᱩᱞ ᱜᱮᱭᱟ ᱦᱟᱸᱜ
ᱦᱩᱰᱤᱧ ᱡᱟᱭᱜᱟ ᱠᱟᱱᱟ ᱠᱤᱱᱛᱩ ᱩᱥᱩᱞ ᱫᱚ ᱩᱥᱩᱞ ᱜᱮᱭᱟ ᱢᱟᱱᱮ ᱡᱷᱚᱛᱚ ᱢᱟᱱᱮ ᱵᱚᱞᱚ ᱤᱫᱤᱜ ᱟᱢ ᱡᱟᱦᱟᱸ ᱛᱤᱱᱟᱹᱜ ᱩᱱᱟᱹᱜ ᱵᱚᱸᱜᱟ ᱵᱩᱨᱩ ᱢᱮᱱᱟᱜ ᱠᱚᱣᱟ ᱢᱟᱱᱮ ᱟᱹᱰᱤ ᱜᱟᱱ ᱵᱚᱸᱜᱟ ᱵᱩᱨᱩ ᱢᱮᱱᱟᱜ ᱠᱚᱣᱟ᱾ ᱛᱷᱟᱯᱚᱱ ᱠᱟᱜ ᱠᱤᱱᱟ ᱠᱚ ᱠᱤᱱᱛᱩ ᱪᱚᱴ ᱨᱮ ᱡᱟᱦᱟᱸ ᱯᱩᱨᱟᱹ ᱢᱮᱱ ᱡᱟᱭᱜᱟ ᱚᱸᱰᱮ ᱫᱚ ᱱᱟᱜᱟ ᱵᱟᱵᱟ ᱟᱨ ᱱᱟᱜᱟ ᱟᱭᱳ ᱠᱤᱱ ᱛᱷᱟᱯᱚᱱ ᱟᱠᱟᱫ ᱠᱤᱱᱟ᱾ ᱚᱱᱟ ᱵᱩᱨᱩ ᱨᱮ ᱚᱞᱜᱩᱨᱩ
ᱨᱚᱜᱷᱩᱱᱟᱛᱷ ᱯᱚᱱᱰᱤᱛ ᱨᱚᱜᱷᱩᱱᱟᱛᱷ ᱢᱩᱨᱢᱩ ᱚᱞ ᱫᱟᱲᱮ ᱩᱱᱤ ᱧᱟᱢ ᱞᱮᱫ-ᱟ ᱚᱸᱰᱮ ᱜᱮ ᱾ ᱦᱳᱭ ᱦᱳᱭ᱾ ᱥᱟᱹᱨᱤᱜᱮ ᱢᱤᱫᱴᱟᱝ, ᱢᱤᱫᱴᱟᱝ ᱞᱤ ᱯᱤ ᱵᱮᱱᱟᱣ ᱞᱟᱹᱜᱤᱫ ᱛᱮ ᱥᱮ ᱢᱤᱫᱴᱮᱱ ᱵᱷᱟᱥᱟ ᱢᱟᱱᱮ ᱚᱱᱟ ᱵᱮᱱᱟᱣ ᱞᱟᱹᱜᱤᱫ ᱛᱮ ᱚᱱᱠᱟ ᱩᱱᱟᱹᱜ ᱢᱟᱦᱟᱱ ᱢᱤᱫᱴᱮᱱ ᱜᱩᱨᱩᱭ ᱛᱟᱦᱮᱸ ᱠᱟᱱ ᱛᱟᱵᱚᱱ ᱡᱟᱦᱟᱸᱭ ᱫᱚ ᱟᱵᱚᱨᱮᱱ ᱯᱚᱱᱰᱤᱛ ᱨᱚᱜᱷᱩᱱᱟᱛᱷ ᱢᱩᱨᱢᱩ ᱾ᱱᱤᱛᱚᱜ ᱱᱤᱛ ᱩᱱᱤᱭᱟᱜ ᱤᱭᱟᱹ ᱛᱮᱜᱮ ᱦᱟᱸᱜ ᱟᱵᱚ ᱫᱤᱥᱚᱢ ᱨᱮ ᱚᱞ ᱪᱤᱠᱤ ᱠᱚ ᱵᱟᱰᱟᱭᱚᱜ ᱠᱟᱱᱟ ᱟᱨ ᱱᱤᱛᱚᱜ ᱥᱳᱥᱟᱞ ᱢᱤᱰᱤᱭᱟ ᱤᱭᱟᱹ ᱱᱤᱛᱚᱜ ᱫᱚ ᱥᱳᱥᱟᱞ ᱢᱤᱰᱤᱭᱟ ᱠᱚᱨᱮ ᱦᱚᱸ ᱱᱤᱛᱚᱜ ᱫᱚ ᱚᱞᱪᱤᱠᱤ ᱛᱮ ᱰᱤᱡᱤᱴᱟᱞᱤ ᱢᱟᱱᱮ ᱯᱨᱚᱥᱛᱩᱛᱚᱜ ᱠᱟᱱᱟ ᱦᱩᱭᱩᱜ ᱠᱟᱱᱟ ᱟᱨ ᱱᱤᱛᱚᱜ ᱵᱚᱱ ᱧᱮᱞ ᱫᱟᱲᱮᱭᱟᱜᱼᱟ ᱟᱵᱚᱣᱟᱜ ᱵᱷᱟᱨᱚᱛ ᱨᱮᱭᱟᱜ ᱥᱚᱝᱵᱤᱫᱷᱟᱱ ᱦᱚᱸ ᱦᱟᱸᱜ ᱱᱚᱣᱟ ᱚᱞᱪᱤᱠᱤ ᱛᱮᱠᱚ ᱮᱯᱨᱩᱵᱷ ᱠᱮᱫᱟ ᱥᱮᱞᱮᱫ ᱠᱮᱫᱟ ᱠᱚ᱾ ᱮᱥᱮᱢᱟ ᱱᱟᱦᱟᱜ ᱟᱴᱵᱷᱤ ᱚᱱᱩᱥᱩᱪᱤ ᱨᱮ ᱱᱟᱦᱟᱜ ᱫᱩ ᱦᱟᱡᱟᱨ ᱛᱤᱱ ᱨᱮ ᱱᱟᱦᱟᱜ ᱠᱚ ᱥᱮᱞᱮᱫ ᱟᱠᱟᱫ ᱟᱵᱚᱣᱟᱜ ᱥᱟᱱᱛᱟᱞᱤ ᱵᱷᱟᱥᱟ ᱦᱳᱭᱥᱮ ᱟᱫᱚ ᱢᱮᱱᱠᱷᱟᱱ ᱚᱱᱟ ᱨᱮᱭᱟᱜ ᱢᱤᱫ ᱢᱤᱫᱴᱮᱱ ᱥᱟᱹᱦᱤ ᱫᱟᱲᱮ ᱥᱮ ᱥᱟᱹᱦᱤ ᱤᱭᱟᱹ ᱵᱟᱵᱚᱱ ᱧᱟᱢ ᱞᱮᱫᱼᱟ᱾ ᱩᱱ ᱚᱠᱛᱮ ᱟᱫᱚ ᱱᱤᱛ ᱵᱚᱱ ᱧᱟᱢ ᱠᱮᱜᱼᱟ ᱟᱫᱚ ᱵᱟᱹᱭ ᱵᱟᱹᱭ ᱛᱮ ᱦᱟᱜ ᱟᱵᱚ ᱚᱱᱟ ᱦᱚᱸ ᱦᱟᱸᱜ ᱚᱱᱠᱟ ᱫᱤᱱ ᱛᱤᱭᱳᱜᱚᱜᱼᱟ ᱡᱮ ᱜᱚᱴᱟ ᱵᱚ ᱦᱚᱲ ᱦᱚᱯᱚᱱ ᱤᱥᱠᱩᱞ ᱠᱚᱨᱮ ᱦᱚᱸ ᱚᱱᱟ ᱛᱮᱵᱚᱱ ᱯᱟᱲᱦᱟᱣ ᱫᱟᱲᱮᱭᱟᱜᱼᱟ ᱾ ᱡᱚᱛᱚ ᱡᱟᱭᱜᱟ ᱨᱮ ᱢᱟᱱᱮ ᱠᱤᱪᱷᱩ ᱠᱤᱪᱷᱩ ᱡᱟᱭᱜᱟ ᱨᱮ ᱟᱹᱣᱨᱤ ᱮᱛᱚᱦᱚᱵᱚᱜᱼᱟ ᱟᱞᱮ ᱫᱤᱥᱚᱢ ᱥᱮᱫ ᱫᱚ ᱱᱟᱦᱟᱜ ᱦᱳᱭ ᱥᱮ᱾
ᱦᱳᱭ ᱦᱳᱭ᱾
ᱦᱮᱸ᱾
ᱵᱟᱹᱭ ᱵᱟᱹᱭᱛᱮ ᱤᱭᱟᱹ ᱤᱫᱤ ᱦᱟᱸᱜ
ᱟᱫᱚ ᱦᱳᱭ ᱵᱟᱹᱭ ᱵᱟᱹᱭᱛᱮ ᱱᱟᱦᱟᱜ ᱟᱫᱚ ᱜᱳᱴᱟ ᱫᱤᱥᱚᱢ ᱨᱮᱱ ᱦᱚᱲ ᱟᱫᱚ ᱩᱱ ᱟᱨ ᱪᱮᱫ ᱞᱮᱠᱷᱟᱱ ᱦᱟᱸᱜ ᱢᱤᱫᱴᱮᱱ ᱟᱵᱚᱣᱟᱜ ᱢᱤᱫᱴᱮᱱ ᱵᱷᱟᱥᱟ ᱛᱟᱦᱮᱱᱟ ᱟᱫᱚ ᱚᱱᱟ ᱫᱚ ᱱᱟᱦᱟᱸᱜ ᱟᱵᱚ ᱵᱚᱱ ᱚᱞ ᱞᱮᱠᱷᱟᱱ ᱱᱟᱦᱟᱜ ᱮᱭᱥᱮ ᱛᱮ ᱟᱪᱪᱷᱟ ᱟᱯᱮ ᱥᱮᱫ ᱤᱧ ᱠᱩᱞᱤᱭᱮᱫ ᱵᱤᱱᱟ ᱦᱳᱭᱥᱮ
ᱦᱩᱸ᱾
ᱛᱮ ᱱᱟᱦᱟᱜ ᱡᱮᱢᱚᱱ ᱱᱟᱦᱟᱜ ᱡᱮᱢᱚᱱ ᱥᱮᱱᱴᱨᱟᱞ ᱜᱚᱵᱷᱚᱨᱢᱮᱱᱴ ᱟᱜ ᱡᱮᱢᱚᱱ ᱨᱮᱞ ᱜᱟᱹᱰᱤ ᱢᱮᱱᱟᱜᱼᱟ ᱱᱟᱦᱟᱜ ᱥᱮ ᱨᱮᱹᱞᱳᱣᱮ ᱥᱴᱮᱥᱚᱱ ᱠᱚ ᱢᱮᱱᱟᱜᱼᱟ ᱱᱟᱦᱟᱜ ᱛᱟᱦᱚᱞᱮ ᱚᱱᱛᱮ ᱥᱟᱱᱛᱷᱟᱞᱤ ᱛᱮ ᱠᱚ ᱟᱱᱟᱣᱩᱱᱥᱢᱮᱱᱴ ᱛᱟᱦᱮᱱ ᱜᱮᱭᱟ ᱥᱮ ᱟᱯᱮ ᱚᱱᱟ ᱳᱲᱤᱭᱟᱹ ᱛᱮᱠᱚ ᱟᱱᱟᱣᱩᱱᱥ ᱛᱟᱸᱦᱮᱱ?
ᱵᱟᱝᱜᱮ ᱵᱟᱝᱜᱮ ᱥᱟᱱᱛᱟᱲ ᱛᱮᱫᱚ ᱵᱟᱠᱚ ᱮᱞᱟᱣᱩᱱᱥᱟ ᱠᱤᱱᱛᱩ ᱚᱞ ᱫᱚ ᱚᱞ ᱟᱠᱟᱱ ᱜᱮᱭᱟ ᱥᱟᱱᱛᱟᱲ ᱛᱮ᱾
ᱟᱪᱪᱷᱟ ᱟᱪᱪᱷᱟ᱾
ᱢᱟᱱᱮ ᱤᱝᱞᱤᱥ ᱤᱱᱟᱹ ᱛᱟᱭᱚᱢ ᱩᱲᱤᱭᱟᱹ ᱤᱱᱟᱹ ᱯᱚᱨᱮ ᱥᱟᱱᱛᱟᱲ ᱛᱮ᱾
ᱦᱳᱭ ᱟᱞᱮ ᱥᱮᱫ ᱫᱚ ᱱᱟᱦᱟᱜ ᱱᱚᱣᱟ ᱤᱝᱞᱤᱥ ᱛᱮ ᱚᱞ ᱢᱮᱱᱟᱜᱼᱟ ᱱᱟᱦᱟᱜ ᱦᱳᱭ ᱥᱮ ᱟᱨ ᱦᱤᱱᱫᱤ ᱛᱮ ᱢᱮᱱᱠᱷᱟᱱ ᱟᱱᱟᱣᱩᱱᱥᱢᱮᱱ ᱫᱚ ᱱᱟᱦᱟᱜ ᱥᱟᱱᱛᱷᱟᱞᱤ ᱛᱮ ᱦᱩᱭᱩᱜ ᱛᱟᱦᱮᱱᱟ ᱟᱞᱮ ᱵᱟᱨᱭᱟ ᱡᱤᱞᱟ ᱨᱮᱫᱚ ᱱᱟᱦᱟᱜ ᱦᱳᱭᱥᱮ ᱟᱸ ᱫᱩᱢᱠᱟ ᱨᱮ ᱟᱨ ᱡᱟᱢᱛᱟᱲᱟ ᱨᱮ ᱦᱳᱭᱥᱮ ᱟᱞᱮ ᱫᱚ ᱱᱚᱰᱮ ᱦᱳᱭ ᱥᱟᱱᱛᱷᱟᱞᱤ ᱛᱮᱠᱚ ᱟᱹ ᱮᱱᱟᱣᱩᱱᱥ ᱛᱮᱦᱮᱱᱟ᱾ ᱟᱨ ᱡᱩᱫᱤᱧ ᱠᱟᱛᱷᱟ ᱛᱤᱧ ᱞᱟᱹᱭᱟᱢᱟ ᱛᱚ ᱱᱚᱜᱼᱚ ᱱᱚᱝᱠᱟ ᱠᱚ ᱮᱱᱟᱣᱩᱱᱥ ᱛᱮᱦᱮᱱᱟ ᱟ ᱫᱟᱭᱟ ᱠᱟᱛᱮᱫ ᱟᱸᱡᱚᱢ ᱛᱟᱵᱚᱱ ᱯᱮ, ᱢᱤᱫ ᱵᱟᱨ ᱮᱭᱟᱭ ᱟᱨᱮᱞ ᱜᱮᱞ ᱯᱟᱹᱴ ᱯᱞᱟᱴᱯᱷᱨᱚᱢ ᱱᱚᱢᱵᱚᱨ ᱨᱮ ᱦᱤᱡᱩᱜ ᱠᱟᱱᱟ᱾ ᱦᱮᱸ ᱚᱱᱮ ᱚᱝᱠᱟ ᱠᱩ ᱢᱮᱱ ᱛᱟᱦᱮᱱᱟ ᱟᱫᱚ ᱨᱟᱹᱥᱠᱟᱹ ᱟᱹᱭᱠᱟᱹᱜ ᱛᱟᱦᱮᱱᱟ ᱥᱟᱱᱛᱷᱟᱞᱤ ᱛᱮᱠᱚ ᱟᱱᱟᱣᱩᱱᱥ ᱛᱟᱦᱮᱱᱟ᱾
ᱦᱚᱸ ᱨᱟᱹᱥᱠᱟᱹ ᱜᱮ ᱵᱩᱡᱷᱟᱹᱜ ᱠᱟᱱᱟ ᱟᱹᱵᱤᱱ ᱴᱷᱮᱱ ᱠᱷᱚᱱ ᱟᱸᱡᱚᱢ ᱠᱟᱛᱮᱫ, ᱟᱞᱮ ᱥᱮᱱ ᱢᱟ ᱚᱱᱠᱟ ᱵᱟᱠᱚ ᱤᱭᱟᱹ ᱵᱟᱲᱟ ᱠᱟᱜᱼᱟ᱾
ᱦᱳᱭ ᱟᱫᱚ ᱱᱟᱦᱟᱜ ᱚᱱᱟ ᱦᱩᱫᱤᱥᱮᱜ ᱠᱟᱱ ᱛᱟᱦᱮᱱᱟᱹᱞᱤᱧ ᱟᱹᱰᱤ ᱥᱮᱫᱟᱭ ᱠᱷᱚᱡ ᱜᱮ ᱱᱟᱦᱟᱜ ᱡᱮ ᱢᱤᱫᱴᱮᱱ ᱪᱤᱠᱤ ᱢᱟᱱᱮ ᱚᱞᱪᱤᱠᱤ ᱡᱟᱦᱟᱸ ᱥᱮᱜ ᱢᱮᱱ ᱠᱚ ᱯᱟᱲᱦᱟᱜ ᱠᱟᱱᱟ ᱥᱮ ᱪᱟᱹᱞᱩ ᱠᱟᱱᱟ ᱱᱟᱦᱟᱜ ᱟᱨ ᱱᱤᱛ ᱦᱟᱹᱵᱤᱡ ᱛᱮ ᱱᱟᱦᱟᱜ ᱚᱱᱛᱮ ᱢᱟᱱᱮ ᱟᱜ ᱚᱱᱟ ᱥᱮᱱᱴᱨᱟᱞ ᱜᱚᱨᱢᱮᱱᱴ ᱱᱤᱛ ᱦᱟᱹᱵᱤᱡ ᱛᱮ ᱚᱱᱟ ᱡᱤᱱᱤᱥ ᱯᱚᱛᱨᱚ ᱢᱟᱱᱮ ᱟᱼᱟᱵ ᱚᱱᱟᱭ ᱮᱢ ᱠᱟᱜ ᱠᱚᱣᱟ ᱥᱮ ᱵᱟᱝ ᱱᱟᱦᱟᱸᱜ ᱱᱤᱛᱚᱜ ᱦᱟᱹᱵᱤᱡ ᱛᱮ ᱥᱟᱱᱛᱷᱟᱞᱤ ᱛᱮ ᱵᱚᱞᱮ ᱠᱚ ᱨᱚᱲᱟ ᱥᱮ ᱵᱟᱝ ᱱᱟᱜ ᱚᱱᱟᱴᱟᱜ ᱟᱫᱚ ᱚᱱᱟ ᱠᱩᱞᱤ ᱠᱮᱜ ᱵᱮᱱᱟᱞᱤᱧ ᱟᱵᱮᱱ ᱟᱫᱚ ᱨᱟᱹᱥᱠᱟᱹ ᱜᱮᱞᱤᱧ ᱨᱟᱹᱥᱠᱟᱹ ᱫᱚ ᱵᱟᱸ ᱱᱟᱦᱟᱸᱜ ᱢᱚᱱᱮᱨᱮ ᱛᱷᱚᱲᱟ ᱠᱚ ᱠᱚᱥᱴᱚ ᱧᱚᱜ ᱞᱤᱧ ᱟᱹᱭᱠᱟᱹᱣ ᱠᱮᱜᱼᱟ ᱡᱮ ᱱᱚᱣᱟ ᱡᱤᱱᱤᱥᱴᱟ ᱫᱚ ᱦᱩᱭᱩᱜ ᱫᱚᱨᱠᱟᱨ ᱠᱟᱱᱟ ᱟᱵᱚ ᱡᱟᱦᱟᱸ ᱡᱟᱦᱟᱸ ᱨᱮ ᱦᱚᱲ ᱢᱮᱱᱟᱜ ᱵᱚᱱᱟ ᱚᱱᱟ ᱠᱚ ᱡᱟᱭᱜᱟ ᱨᱮ᱾ ᱟᱫᱚ ᱱᱚᱸᱰᱮ ᱦᱟᱸᱜ ᱫᱤᱠᱩ ᱵᱮᱞᱴ ᱮᱨᱤᱭᱟ ᱨᱮᱦᱚᱸᱜ ᱢᱟ ᱦᱟᱸᱜ ᱚᱝᱠᱟ ᱢᱟᱱᱮ ᱠᱚ ᱨᱚᱲᱮᱜ ᱠᱟᱱᱟ ᱟᱹᱰᱤ ᱱᱟᱯᱟᱭ ᱵᱩᱡᱷᱟᱹᱜ ᱠᱟᱱᱟ᱾
ᱦᱩᱸ ᱦᱩᱸ
ᱦᱮᱸ ᱛᱟᱦᱚᱞᱮ ᱛᱟᱦᱚᱞᱮ ᱚᱱᱠᱟ ᱟ ᱢᱚᱠᱟ ᱵᱮᱱ ᱧᱟᱢᱟ ᱦᱳᱭ ᱦᱳᱭ ᱦᱳᱭ
ᱟᱞᱮᱥᱱ ᱚᱞ ᱢᱮᱱᱟᱜᱼᱟ ᱨᱚᱲ ᱵᱟᱹᱪᱩᱜᱼᱟ ᱚᱱᱠᱟ ᱫᱤᱠᱩ ᱢᱮᱥᱟ
ᱟᱞᱮ ᱥᱮᱫ ᱫᱚ ᱱᱟᱦᱟᱜ ᱚᱸ ᱨᱚᱲ ᱢᱮᱱᱟᱜᱼᱟ ᱚᱞ ᱵᱟᱹᱱᱩᱜᱼᱟ ᱟᱨ ᱟᱯᱮ ᱫᱚ ᱚᱞ ᱢᱮᱱᱟᱜ ᱠᱷᱟᱜ ᱨᱚᱲ ᱵᱟᱹᱱᱩᱜᱼᱟ ᱢᱟᱱᱮ ᱟᱫᱟᱱ ᱯᱨᱚᱫᱟᱱ ᱢᱤᱫᱴᱮᱱ ᱢᱮᱱᱟᱜ ᱠᱷᱟᱱ ᱢᱤᱫᱴᱮᱱ ᱵᱟᱹᱱᱩᱜᱼᱟ ᱚᱱᱟ ᱠᱚ ᱢᱮᱱ ᱞᱮᱠᱟ ᱚᱱᱟ ᱟᱵᱚᱣᱟᱜ ᱢᱟᱹᱱᱩᱥᱣᱟᱜ ᱡᱤᱭᱟᱹ ᱟᱵᱚ ᱦᱚᱲ ᱦᱚᱲᱟᱜ ᱢᱟᱱᱮ ᱠᱷᱩᱥᱤ ᱞᱮᱠᱟ ᱡᱟᱦᱟᱸ ᱡᱩᱫᱤ ᱯᱚᱭᱥᱟ ᱛᱟᱦᱮᱱ ᱛᱟᱢᱟ ᱛᱚ ᱡᱟᱦᱟᱸ ᱡᱤᱱᱤᱥᱮᱢ ᱪᱟᱦᱟᱣᱟ ᱚᱱᱟ ᱵᱟᱝ ᱦᱩᱭᱩᱜᱼᱟ, ᱦᱳᱭ ᱟᱨ ᱡᱩᱫᱤ ᱵᱟᱝ ᱛᱟᱦᱮᱱ ᱛᱟᱢᱟ ᱪᱮᱫ ᱦᱚᱸ ᱡᱟᱦᱟᱸ ᱡᱤᱱᱤᱥ ᱛᱟᱦᱮᱱ ᱛᱟᱢᱟ ᱛᱚ ᱯᱚᱭᱥᱟ ᱵᱟᱝ ᱛᱟᱦᱮᱱ ᱛᱟᱢᱟ᱾ ᱚᱱᱱᱚ ᱞᱮᱠᱟ ᱦᱩᱭᱩᱜ ᱠᱟᱱᱟ ᱦᱳᱭ ᱛᱟᱦᱚᱞᱮ ᱟᱢ ᱚᱱᱠᱟ ᱡᱩᱫᱤ ᱟ ᱚᱱᱠᱟ ᱚᱱᱠᱟ ᱢᱟᱱᱮ ᱪᱮᱫ ᱠᱚ ᱢᱮᱱᱟ ᱪᱮᱫ ᱠᱚ ᱡᱟᱜᱟ ᱢᱟᱱᱮ ᱚᱱᱠᱟᱢ ᱟᱢ ᱴᱩᱨᱤᱥᱴ ᱵᱟᱲᱟᱣ ᱠᱟᱜᱼᱟ ᱚᱝᱠᱟ ᱢᱟᱱᱮ ᱪᱟᱞᱟᱣ ᱵᱟᱲᱟᱣ ᱠᱟᱱᱟᱢ ᱠᱟᱱ ᱫᱟᱬᱟᱱ ᱫᱟᱬᱟ ᱞᱟᱹᱜᱤᱫ ᱛᱮ ᱱᱟᱦᱟᱜ ᱚᱱᱠᱟᱱ ᱡᱟᱹᱜᱷᱟ ᱵᱩᱨᱩ ᱫᱤᱥᱚᱢ ᱠᱩ ᱵᱚᱨᱚ ᱵᱩᱨᱩ ᱫᱤᱥᱚᱢ ᱠᱩ ᱵᱚᱨᱚᱯᱷ ᱫᱤᱥᱚᱢ ᱠᱩ ᱚᱱᱠᱟ
ᱵᱟᱝ ᱜᱮ ᱵᱟᱹᱧ ᱪᱟᱞᱟᱣ ᱵᱟᱲᱟ ᱠᱟᱱᱟ᱾ ᱚᱞ ᱯᱟᱲᱦᱟᱣ ᱨᱮᱜᱮ ᱛᱚ ᱫᱤᱱ ᱪᱟᱞᱟᱜ ᱠᱟᱱᱟ, ᱟᱫᱚ ᱚᱠᱟᱛᱮᱢ ᱫᱟᱬᱟᱱᱟ
ᱦᱳᱭ ᱟᱫᱚ ᱚᱱᱟ ᱢᱟ ᱠᱟᱱ ᱜᱮ ᱱᱟᱜ ᱟᱫᱚ ᱥᱟᱹᱨᱤᱜᱮ ᱚᱞᱚᱜ ᱯᱟᱲᱦᱟᱜ ᱥᱚᱢᱚᱭ ᱫᱚ ᱱᱟᱦᱟᱜ ᱚᱱᱠᱟᱱ ᱥᱚᱢᱚᱭ ᱠᱟᱱᱟ ᱩᱱ ᱥᱚᱢᱚᱭ ᱜᱮ ᱱᱟᱦᱟᱜ ᱢᱟᱱᱮ ᱨᱟᱹᱥᱠᱟᱹ ᱫᱚ ᱟ. ᱭᱠᱟᱹᱜ-ᱟ ᱢᱟᱱᱮ ᱵᱟᱨᱦᱮ ᱥᱮᱫ ᱪᱟᱞᱟᱜ ᱫᱟᱬᱟᱱ ᱨᱮᱭᱟᱜ ᱤᱱᱡᱚᱭ ᱢᱮᱱᱴ ᱨᱮᱭᱟᱜ ᱟᱨ ᱚᱞᱚᱜ ᱨᱮᱱᱟᱜ ᱦᱚᱸ ᱵᱟᱱᱟᱨ ᱜᱮ ᱟᱫᱚ ᱱᱟᱦᱟᱜ ᱤᱧ ᱦᱚᱸ ᱚᱱᱠᱟ ᱜᱮ ᱫᱟᱣ ᱤᱧ ᱧᱟᱢ ᱞᱮᱜᱼᱟ ᱥᱮᱱᱚᱜ ᱞᱟᱹᱜᱤᱫ ᱛᱮ ᱱᱟᱦᱟᱜ ᱟᱫᱚ
ᱪᱟᱞᱟᱣ ᱞᱮᱱᱟ ᱞᱮ ᱟᱴ ᱱᱚ ᱴᱤ ᱮᱥᱴᱮᱴ ᱞᱮ ᱫᱟᱬᱟ ᱟᱹᱜᱩ ᱞᱮᱫᱼᱟ᱾ ᱟᱫᱚ ᱟᱹᱰᱤ ᱨᱟᱹᱥᱠᱟᱹ ᱮᱠᱥᱯᱤᱨᱤᱭᱮᱱᱥ ᱦᱩᱭ-ᱱᱟ ᱤᱥᱴᱮᱱ ᱮᱥᱴᱮᱴ ᱞᱮ ᱥᱮᱱ ᱞᱮᱱᱟ ᱛᱤᱱᱟᱹᱜ ᱯᱩᱨᱟᱹ ᱨᱟᱡᱽ ᱛᱟᱦᱮᱸ ᱠᱟᱱᱟ ᱟᱥᱟᱢ, ᱢᱮᱜᱷᱟᱞᱚᱭ, ᱢᱮᱡᱳᱨᱟᱢ, ᱛᱨᱤᱯᱩᱨ ᱯᱩᱨᱟ ᱫᱟᱨᱡᱤᱞᱤᱝ ᱚᱱᱟ ᱠᱚ ᱱᱟᱦᱟᱜ ᱛᱤᱱᱟᱹᱜ ᱱᱚᱣᱟ ᱵᱟᱝᱞᱟ ᱚᱭᱮᱥᱴ ᱵᱮᱝᱜᱚᱞ ᱫᱟᱨᱡᱤᱞᱤᱝ ᱯᱚᱱᱚᱛ ᱦᱟᱹᱵᱤᱡ ᱛᱮᱱᱟᱜ ᱛᱮ ᱚᱭᱮᱥᱴ ᱵᱮᱝᱜᱚᱞ ᱚᱸᱰᱮ ᱦᱟᱹᱵᱤᱡ ᱛᱮ ᱜᱚᱴᱟ ᱚᱱᱟ ᱤᱥᱴᱮᱱ ᱮᱥᱴᱮᱴ ᱫᱚ ᱜᱚᱴᱟᱞ ᱞᱮ ᱫᱟᱬᱟ ᱞᱮᱜᱼᱟ ᱟᱹᱰᱤ ᱨᱟᱹᱥᱠᱟᱹ ᱢᱟᱱᱮ ᱢᱚᱱᱮ ᱨᱮ ᱱᱤᱝᱠᱟ ᱠᱩᱥᱤ ᱟᱹᱭᱠᱟᱹᱜ ᱠᱟᱱᱟ ᱡᱮ ᱵᱚᱞᱮ ᱚᱱᱛᱮ ᱨᱮ ᱠᱷᱚᱡ ᱜᱷᱩᱨᱮ ᱦᱤᱡᱩᱜ ᱵᱟᱝ ᱢᱚᱱᱮ ᱠᱟᱱᱟ ᱵᱚᱞᱮ ᱚᱱᱛᱮ ᱨᱮ ᱡᱩᱫᱤ ᱱᱚᱝ ᱠᱟᱧ ᱢᱚᱱᱮ ᱭᱮᱫᱟ ᱵᱚᱞᱮ ᱚᱱᱛᱮ ᱨᱮ ᱡᱩᱫᱤ ᱡᱚᱜ ᱛᱷᱟᱹᱨᱤ ᱵᱟᱹᱴᱤ ᱞᱟᱹᱜᱤᱫ ᱦᱚᱸ ᱠᱟᱹᱢᱤ ᱡᱩᱫᱤ ᱠᱚ ᱮᱢᱟᱫᱤᱧ ᱠᱷᱟᱡ ᱢᱟᱱᱮ ᱛᱟᱦᱚᱞᱮ ᱚᱱᱛᱮ ᱜᱤᱧ ᱛᱟᱦᱮᱸ ᱠᱚᱜ ᱟ ᱦᱟᱸᱜ ᱾ ᱛᱤᱱᱟᱹᱜ ᱢᱚᱸᱡᱽ ᱞᱳᱠᱮᱥᱚᱱ ᱠᱚ ᱢᱮᱱᱟᱜᱼᱟ ᱤᱱᱟᱹᱜ ᱢᱚᱸᱡᱽ ᱵᱷᱤᱭᱩ ᱠᱚ ᱢᱮᱱᱟᱜᱼᱟ ᱪᱟᱭ ᱵᱟᱜᱟᱱ ᱠᱚ ᱢᱮᱱᱟᱜᱼᱟ ᱟᱨ ᱦᱚᱲᱟᱜ ᱪᱮᱫ ᱠᱚ ᱢᱮᱱᱟ ᱠᱟᱞᱱᱪᱟᱨ ᱦᱚᱸ ᱟᱹᱰᱤ ᱥᱟᱯᱷᱟ ᱜᱮ ᱢᱮᱱᱟᱜᱼᱟ ᱡᱚᱛᱚ ᱦᱚᱲ ᱥᱟᱞᱮᱜ ᱠᱚ ᱢᱚᱡᱽ ᱜᱮᱠᱚ ᱢᱮᱥᱟᱜ ᱠᱟᱱᱟ ᱱᱟᱦᱟᱜ ᱟᱵᱚ ᱪᱮᱫ ᱞᱮᱠᱟ ᱦᱚᱲ ᱦᱚᱯᱚᱱᱟᱜ ᱦᱚᱲ ᱦᱚᱲ ᱦᱚᱯᱚᱱᱟᱜ ᱪᱮᱫ ᱠᱚ ᱢᱮᱱᱟ ᱵᱚᱱ ᱢᱤᱞᱟᱹᱜ ᱛᱟᱦᱮ ᱱᱟ ᱡᱚᱛᱚ ᱦᱚᱲ ᱥᱟᱶᱛᱮ ᱜᱩᱞᱟᱹᱣ ᱢᱤᱞᱟᱹᱜ ᱛᱟᱦᱮ ᱱᱟ ᱵᱚᱱ ᱦᱳᱭ ᱥᱮ
ᱚᱱᱮ ᱚᱱᱠᱟ ᱜᱮ ᱩᱱᱠᱩ ᱦᱚᱸ
ᱦᱳᱭ ᱚᱱᱟᱢᱟ ᱱᱟᱯᱟᱭ ᱠᱟᱛᱷᱟ ᱟᱹᱵᱮᱱ ᱫᱟᱣ ᱵᱮᱱ ᱧᱟᱢ ᱟᱨ ᱫᱟᱬᱟ ᱟᱹᱜᱩ ᱠᱟᱜ ᱵᱮᱱ ᱱᱚᱣᱟ ᱢᱟ ᱵᱷᱟᱹᱜᱤ ᱠᱟᱛᱷᱟ
ᱟᱨᱦᱚᱸ ᱡᱩᱫᱤ ᱱᱤᱛᱚᱜ ᱫᱟᱣ ᱞᱤᱧ ᱧᱟᱢᱟ ᱛᱟᱦᱚᱞᱮ ᱯᱷᱟᱥᱴᱚ ᱯᱷᱚᱞ ᱟᱹᱞᱤᱧ ᱫᱚᱞᱤᱧ ᱪᱟᱞᱟᱜᱼᱟ ᱟᱻ ᱾ ᱚᱱᱠᱟ ᱡᱩᱫᱤ ᱫᱟᱣ ᱞᱤᱧ ᱧᱟᱢ ᱠᱮᱭᱟ ᱞᱟᱹᱴᱩ ᱫᱟᱣ ᱛᱟᱞᱮ ᱫᱚ ᱤᱭᱩ ᱮᱥ ᱞᱤᱧ ᱪᱟᱞᱟᱣ ᱞᱟᱦᱟᱜᱼᱟ ᱾ ᱟᱹᱰᱤ ᱛᱤᱥ ᱠᱷᱚᱱ ᱥᱟᱯᱱᱟ ᱢᱮᱱᱟᱜ ᱛᱟᱹᱞᱤᱧᱟ ᱥᱮᱱᱚᱜ ᱞᱟᱹᱜᱤᱫ ᱛᱮ ᱟᱫᱚ ᱚᱱᱟ ᱞᱟᱹᱜᱤᱫ ᱛᱮ ᱪᱟᱞᱟᱜ ᱪᱟᱞᱟᱜ ᱞᱟᱹᱜᱤᱫ ᱛᱮᱫᱚ ᱱᱟᱦᱟᱜ ᱛᱷᱚᱲᱟ ᱠᱟᱹᱣᱰᱤ ᱠᱚ ᱛᱷᱚᱲᱟ ᱡᱳᱚᱜᱟᱲ ᱧᱚᱜ ᱦᱩᱭᱩᱜᱼᱟ ᱱᱟᱦᱟᱜ ᱚᱲᱟᱜ ᱠᱚᱨᱮᱱ ᱫᱚ ᱵᱟᱠᱚ ᱥᱟᱯᱚᱴ-ᱟ ᱵᱟᱨᱦᱮ ᱥᱮᱱᱚᱜ ᱞᱟᱹᱜᱤᱫ ᱛᱮᱫᱚ
ᱦᱚᱸ ᱚᱱᱟ ᱢᱟ ᱠᱟᱛᱷᱟ ᱠᱟᱱ ᱜᱮᱭᱟ ᱵᱚᱛᱚᱨᱚᱜ ᱜᱮᱭᱟ ᱠᱚ ᱟᱭᱳᱼᱵᱟᱵᱟ ᱫᱚ
ᱟᱨ ᱮᱥᱮ ᱫᱚ ᱱᱟᱦᱟᱜ ᱟᱢ ᱪᱟᱞᱟᱣ ᱠᱟᱛᱮᱫ ᱱᱟᱦᱟᱜ ᱮᱱᱛᱮ ᱪᱮᱫ ᱮᱢ ᱧᱟᱢᱟ ᱚᱱᱠᱟ ᱫᱚ ᱟᱨ ᱡᱩᱫᱤ ᱚᱱᱠᱟ ᱡᱩᱫᱤ ᱡᱟᱦᱟ ᱱᱟᱜ ᱫᱟᱣ ᱠᱚ ᱦᱩᱭ ᱞᱮᱱᱠᱷᱟᱱ ᱠᱟᱹᱢᱤ ᱠᱚᱥᱮ ᱡᱟᱦᱟᱱᱟᱜ ᱠᱚ ᱚᱱᱠᱟ ᱨᱤᱥᱟᱨᱪ ᱠᱟᱛᱮᱫ ᱮᱢᱟᱱ ᱛᱮᱭᱟᱜ ᱛᱮ ᱛᱟᱦᱚᱞᱮ ᱚᱱᱠᱟ ᱢᱟ ᱟᱨᱦᱚᱸ ᱱᱟᱯᱟᱭ ᱦᱩᱭ ᱠᱚᱜᱼᱟ ᱚᱱᱟᱫᱚ ᱾ ᱟᱫᱚ ᱚᱱᱠᱟ ᱫᱚ ᱱᱟᱦᱟᱜ ᱱᱤᱛ ᱦᱟᱹᱵᱤᱡ ᱛᱮ ᱟᱹᱣᱨᱤ ᱡᱳᱜᱟ ᱡᱳᱜᱚᱜᱼᱟ ᱛᱟᱦᱚᱞᱮ ᱟᱵᱮᱱ ᱠᱟᱹᱴᱤ ᱠᱚᱵᱮᱱ ᱧᱟᱢ ᱞᱮᱠᱷᱟᱡ ᱥᱟᱱᱟᱢ ᱠᱷᱚᱱ ᱞᱟᱦᱟ ᱨᱮ ᱚᱠᱟ ᱵᱮᱱ ᱪᱟᱞᱟᱣ ᱠᱚᱜᱼᱟ
ᱦᱳ ᱟᱥᱟᱢ ᱪᱟᱞᱟᱣ ᱨᱮᱱᱟᱜ ᱟᱹᱰᱤ ᱜᱟᱱ ᱤᱪᱪᱷᱟᱹ ᱢᱮᱱᱟᱜ ᱛᱤᱧᱟᱹ
ᱟᱥᱟᱢ, ᱟᱪᱪᱷᱟ ᱟᱪᱪᱷᱟ ᱾ ᱟᱥᱟᱢ ᱫᱚ ᱱᱟᱦᱟᱜ ᱟᱹᱰᱤ ᱱᱟᱯ ᱱᱟᱯᱟᱭ ᱜᱮᱭᱟ ᱾ ᱟᱥᱟᱢ ᱨᱮᱦᱚᱸ ᱢᱤᱫᱴᱮᱱ ᱯᱷᱮᱢᱟᱥ ᱴᱩᱨᱤᱥᱴ ᱯᱞᱮᱥ ᱫᱚ ᱢᱮᱱᱟᱜᱼᱟ ᱠᱟᱢᱟᱠᱠᱷᱟ ᱠᱚ ᱢᱮᱛᱟᱜ ᱠᱟᱱᱟ
ᱦᱚᱸ ᱟᱸᱡᱚᱢ ᱠᱟᱜ ᱤᱧ
ᱦᱳᱭ ᱚᱸᱰᱮ ᱱᱟᱦᱟᱜ ᱟᱹᱰᱤ ᱢᱚᱸᱡᱽ ᱢᱮᱱᱟᱜᱼᱟ ᱵᱩᱨᱩ